ᱦᱮᱸ ᱜᱚᱝᱠᱮ ᱨᱚᱲ ᱟᱸᱧᱡᱚᱢᱚᱜ ᱠᱟᱱ ᱛᱤᱧᱟᱹ?
ᱦᱳᱭ ᱴᱷᱤᱠ ᱜᱮ ᱟᱸᱡᱚᱢᱚᱜ ᱠᱟᱱ ᱛᱟᱵᱮᱱᱟ᱾ ᱟᱨ ᱟᱹᱞᱤᱧᱟᱜ ᱜᱮ ᱪᱮᱫ ᱞᱮᱠᱟ ᱵᱮᱱ ᱟᱸᱡᱚᱢ ᱵᱟᱲᱟᱭᱫᱟ?
ᱦᱳᱭ ᱚᱱᱟ ᱦᱚᱸ ᱱᱟᱯᱟᱭ ᱜᱮ ᱟᱸᱡᱚᱢᱚᱜ ᱠᱟᱱ ᱛᱟᱵᱤᱱᱟ᱾
ᱦᱳᱭ, ᱱᱚᱝᱠᱟᱜ ᱜᱮ ᱡᱟᱛᱮ ᱡᱮᱢᱚᱱ ᱱᱟᱯᱟᱭ ᱞᱟᱝ ᱟᱸᱡᱚᱢ᱾ ᱟᱹᱰᱤ ᱮᱱᱮᱯ ᱢᱚᱡᱽ ᱦᱩᱭᱩᱜ-ᱟ᱾
ᱦᱮᱸ ᱱᱟᱯᱟᱭ ᱟᱸᱡᱚᱢ ᱞᱮᱠᱷᱟᱡ ᱱᱟᱦᱟᱸᱜ ᱟᱞᱟᱝᱟᱜ ᱜᱮ ᱱᱟᱯᱟᱭ ᱦᱩᱭᱩᱜ-ᱟ᱾
ᱜᱚᱝᱠᱮ ᱢᱮᱱᱮᱜ ᱠᱟᱱᱟᱞᱤᱧ ᱟᱯᱮ ᱥᱮᱫ ᱫᱚ ᱦᱟᱸᱜ ᱫᱟᱜ ᱡᱟᱹᱲᱤ ᱠᱚᱫᱚ ᱪᱮᱫᱞ ᱞᱮᱠᱟ? ᱦᱩᱭ ᱵᱟᱲᱟᱜ ᱠᱟᱱᱟ ᱱᱤᱛᱚᱜ ᱫᱚ᱾
ᱦᱮᱸ ᱫᱟᱜ ᱡᱟᱹᱲᱤ ᱫᱚ ᱱᱚᱜ-ᱚᱭ ᱡᱟᱹᱥᱛᱤ ᱜᱮ ᱦᱩᱭᱩᱜ ᱠᱟᱱᱟ ᱦᱚᱞᱟ ᱢᱟᱫᱷᱮᱨ ᱦᱳᱭ ᱦᱩᱸ ᱛᱚᱵᱮ ᱫᱟᱜ ᱡᱟᱹᱲᱤ ᱫᱚ ᱢᱮᱱᱠᱷᱟᱱ ᱦᱚᱸ ᱚᱱᱠᱟ ᱱᱮᱛᱟᱨ ᱫᱚ᱾ ᱧᱮᱞᱚᱜ ᱠᱟᱱᱟ ᱚᱱᱠᱟ ᱡᱟᱹᱯᱩᱫ ᱫᱤᱱ ᱦᱚᱸ, ᱦᱮᱸ ᱟᱨᱦᱚᱸ ᱱᱟᱦᱟᱸᱜ ᱚᱝᱠᱟ, ᱫᱚᱢᱮᱜᱮ ᱟᱞᱮ ᱥᱮᱫ ᱫᱚ ᱚᱱᱠᱟ ᱦᱩᱰᱩᱨ ᱵᱤᱡᱽᱞᱤ ᱛᱮᱜᱮ ᱫᱟᱜ ᱮᱫᱟ ᱟᱨ ᱪᱮᱫ᱾ ᱦᱩᱸ᱾
ᱦᱳᱭ, ᱟᱫᱚ ᱦᱟᱸᱜ ᱜᱚᱝᱠᱮ ᱢᱮᱱᱮᱜ ᱠᱟᱱᱟᱞᱤᱧ᱾ ᱟᱵᱮᱱ ᱴᱷᱮᱱ ᱦᱟᱸᱜ ᱚᱱᱠᱟᱜᱮ᱾ ᱦᱚᱲ ᱠᱚ ᱨᱚᱯᱚᱲ ᱠᱟᱱᱟ ᱟᱫᱚ ᱦᱟᱸᱜ ᱛᱷᱚᱲᱟᱜᱟᱱ ᱡᱟᱛᱮ ᱡᱮᱢᱚᱱ ᱵᱟᱝ ᱟᱸᱡᱚᱢᱚᱜ ᱦᱤᱡᱩᱜ ᱩᱱᱠᱩᱣᱟᱜ ᱨᱚᱲ᱾
ᱦᱩᱸ᱾
ᱦᱳᱭ ᱟᱞᱮᱥᱮᱜ ᱦᱚᱸ ᱡᱮᱞᱮᱠᱟ᱾
ᱫᱟᱜ ᱡᱟᱹᱲᱤ ᱠᱚ ᱫᱚ ᱫᱚᱢᱮ ᱜᱮ ᱦᱟᱸᱜ ᱢᱮᱱᱟᱜ-ᱟ, ᱴᱷᱤᱠᱴᱷᱟᱠ ᱜᱮ ᱫᱟᱜ ᱮᱫᱟ᱾ ᱟᱨᱦᱚᱸ ᱱᱤᱛᱚᱜ ᱦᱚᱸᱭ ᱫᱟᱫᱟᱜ ᱠᱟᱱ ᱜᱮᱭᱟ᱾ ᱟᱨ ᱫᱤᱱ ᱥᱮ ᱥᱮᱛᱟᱜ ᱵᱮᱞᱟ ᱨᱮᱦᱚᱸ ᱟᱹᱰᱤ ᱱᱟᱭ ᱱᱟᱯᱟᱭ ᱜᱮ ᱫᱟᱜ ᱵᱟᱲᱟ ᱠᱮᱫᱟ᱾ ᱛᱚ ᱫᱟᱜ ᱵᱟᱲᱟ ᱠᱮᱜ ᱠᱷᱟᱡ ᱛᱚᱵᱮ ᱟᱹᱰᱤ᱾ ᱱᱟᱯᱟᱭ ᱜᱮ ᱵᱩᱡᱷᱟᱹᱜ ᱠᱟᱱᱟ᱾ ᱡᱮ ᱦᱩᱲᱩ ᱨᱚᱦᱚᱭ ᱠᱚᱦᱚ ᱛᱩᱯᱩ ᱞᱟᱹᱜᱤᱫ ᱦᱚᱸ ᱜᱮ ᱞᱮ ᱛᱟᱦᱮᱸᱱ ᱠᱟᱱᱟ᱾ ᱪᱮᱫᱟᱜ ᱥᱮ ᱟᱵᱮ ᱢᱟᱛᱮ ᱫᱟᱜ ᱫᱟᱜ ᱡᱟᱹᱨᱩᱫᱮ ᱠᱟᱱ ᱛᱟᱦᱮᱸᱱᱟ ᱛᱚ᱾
ᱦᱩᱸ᱾
ᱦᱚᱭ᱾ ᱛᱚᱵᱮ ᱜᱚᱝᱠᱮ ᱟᱯᱮ ᱫᱚ ᱦᱩᱲᱩ ᱨᱚᱦᱚᱭ ᱫᱚ ᱛᱤᱱᱟᱹᱜ᱾ ᱢᱩᱪᱟᱹᱫ ᱯᱩᱨᱟᱹᱣ ᱵᱟᱲᱟ ᱠᱮᱫᱟ ᱯᱮ ᱥᱮ ᱟᱹᱣᱨᱤ ᱯᱮ ᱯᱩᱨᱟᱹᱣᱟ᱾
ᱦᱮᱸ ᱦᱩᱲᱩ ᱨᱚᱦᱚᱭ ᱦᱚᱜ-ᱚᱭ᱾ ᱪᱟᱞᱟᱜ ᱠᱟᱱ ᱜᱮᱭᱟ ᱱᱚᱝᱠᱟ, ᱡᱟᱹᱥᱛᱤ ᱫᱟᱜ ᱠᱟᱛᱮ ᱚᱱᱠᱟ ᱞᱮᱠᱟ ᱦᱚᱸ ᱨᱚᱦᱚᱭ ᱵᱟᱝ ᱦᱩᱭᱩᱜ ᱱᱟᱱᱦᱟᱸᱜ ᱫᱚᱢᱮ, ᱠᱷᱮᱛ ᱠᱚᱦᱚᱸ ᱚᱱᱠᱟ ᱯᱮᱨᱮᱡ ᱠᱟᱱᱟ ᱛᱚ᱾
ᱚ᱾
ᱛᱚ ᱚᱱᱟ, ᱠᱷᱟᱹᱛᱤᱨ ᱛᱮ ᱚᱝᱠᱟ ᱞᱮᱠᱟ ᱫᱚ ᱨᱚᱦᱚᱭ ᱵᱟᱝ ᱦᱩᱭᱩᱜ ᱡᱟᱦᱟᱸ ᱠᱚᱨᱮ ᱚᱝᱠᱟ ᱫᱟᱜ ᱠᱚ ᱟᱸᱡᱮᱫ ᱵᱟᱲᱟᱣ ᱠᱟᱱᱟ᱾ ᱚᱱᱟ ᱠᱚᱨᱮ ᱜᱮ ᱥᱤ ᱞᱚᱥᱚᱫ, ᱦᱩᱭᱩᱜ ᱠᱟᱱᱟ ᱟᱨ ᱪᱮᱫ᱾
ᱦᱳᱭ ᱜᱚᱝᱠᱮ, ᱟᱞᱮᱥᱮᱫ ᱫᱚ ᱦᱚᱜ-ᱚ ᱱᱚᱝᱠᱟ ᱟ ᱠᱷᱮᱛ ᱫᱟᱜ ᱛᱮ ᱟᱹᱰᱤ ᱠᱟᱡᱟᱠ ᱫᱚ ᱵᱟᱝ ᱯᱮᱨᱮᱡᱚᱜ ᱜᱮᱭᱟ᱾ ᱟᱫᱚ ᱛᱤᱱᱟᱹᱜ ᱜᱟᱱ ᱮᱱᱛᱮᱫ ᱫᱟᱜ ᱡᱟᱹᱨᱩᱲ ᱜᱮᱭᱟ ᱩᱱᱟᱹᱜ ᱜᱟᱱ ᱫᱚ ᱡᱚᱛᱷᱮᱥᱴᱚ ᱞᱮ ᱧᱟᱢ ᱜᱮᱭᱟ᱾ ᱟᱨ ᱢᱟᱱᱮ ᱟᱹᱰᱤ ᱡᱟᱹᱥᱛᱤ ᱯᱮᱨᱮᱡ ᱞᱮᱱᱠᱷᱟᱡ ᱚᱱᱟ ᱠᱷᱟᱹᱞᱤ ᱤᱫᱤ ᱞᱟᱹᱜᱤᱫ ᱛᱮ ᱟᱹᱰᱤ ᱟᱞᱜᱟ ᱜᱮᱭᱟ᱾ ᱢᱤᱫᱴᱮᱡ᱾ ᱢᱤᱫᱴᱮᱱ ᱜᱟᱱ ᱯᱤᱰᱷᱟᱹ ᱡᱩᱫᱤ ᱞᱮ ᱯᱷᱩᱲᱟᱜ ᱠᱷᱟᱡ ᱛᱚᱵᱮ ᱚᱱᱟ ᱫᱟᱜ ᱫᱚ ᱪᱟᱞᱟᱣ ᱪᱟᱵᱟᱜᱼᱟ ᱾ ᱛᱚ ᱚᱱᱮ ᱚᱱᱝᱠᱟ ᱠᱟᱱᱟ ᱟᱫᱚ ᱛᱷᱚᱲᱟ ᱜᱟᱱ ᱞᱟ ᱦᱟ ᱫᱤᱱ ᱢᱟᱱᱮ ᱤᱭᱟᱹ ᱵᱟᱲᱟ ᱞᱮᱱᱟ ᱛᱷᱚᱲᱟ ᱟᱨ ᱮᱴᱠᱮᱴᱚᱬᱮ ᱦᱩᱭ ᱵᱟᱲᱟ ᱞᱮᱱ ᱛᱟᱞᱮᱭᱟ ᱮᱴᱠᱮᱴᱚᱬᱮ ᱫᱚ ᱱᱤᱭᱟᱹ ᱜᱮ ᱦᱟᱜ ᱢᱟᱱᱮ ᱟᱹᱰᱤ ᱦᱩᱲᱩ ᱨᱚᱦᱚᱭ ᱡᱮᱞᱮ ᱮᱦᱚᱵ ᱠᱮᱫᱟ ᱛᱚ ᱦᱩᱲᱩ ᱨᱚᱦᱚᱭ ᱵᱟᱨ ᱫᱤᱱ ᱜᱟᱱᱮ ᱨᱚᱦᱚᱭ ᱠᱮᱫᱟ ᱛᱫᱚ ᱚᱱᱟ ᱵᱟᱨᱫᱤᱱ ᱛᱟᱭᱚᱢ ᱯᱮᱨᱟᱭ ᱯᱮ ᱦᱟᱯᱛᱟ ᱜᱟᱱ ᱵᱟᱭ ᱫᱟᱜ ᱟ ᱞᱮᱭᱟ ᱵᱟᱭ ᱫᱟᱜ ᱟᱞᱮ ᱠᱷᱟᱡ ᱫᱚ ᱟᱹᱰᱤ ᱢᱩᱥᱠᱤᱞ ᱞᱮ ᱵᱩᱡᱷᱟᱹᱣ ᱵᱟᱲᱟᱭᱮᱫᱟ ᱛᱩᱫ ᱜᱟᱹᱪᱷᱤ ᱦᱚ ᱢᱟᱱᱮ ᱛᱩᱫ ᱢᱟᱱᱮ ᱛᱩᱫ ᱵᱟᱹᱲᱛᱤ ᱵᱟᱲᱟᱣ ᱟᱠᱟᱫ ᱛᱚ ᱚᱱᱟ ᱢᱟᱛᱮ ᱵᱟᱞᱮ ᱨᱚᱦᱚᱭ ᱯᱩᱨᱟᱹᱣ ᱫᱟᱲᱮᱣᱭᱟᱫᱟ ᱾ ᱛᱚ ᱚᱠᱟᱨᱮ ᱪᱮᱫ ᱞᱮ ᱪᱮᱤᱠᱟᱹᱭᱟ! ᱛᱚ ᱮᱴᱟᱜ ᱦᱚᱲᱟᱜ ᱥᱮ ᱚᱱᱟ ᱜᱟᱰᱟᱨᱮ ᱤ ᱤᱫᱤ ᱠᱟᱛᱮᱫ ᱞᱮ ᱡᱟᱣᱟ ᱵᱟᱲᱟ ᱦᱟᱛᱟᱲ ᱞᱮᱫᱟ ᱩᱯᱟᱹᱭ ᱢᱟ ᱵᱟᱹᱱᱩᱜ ᱜᱮᱭᱟ ᱾
ᱟᱨ ᱵᱩᱜᱤ ᱵᱷᱟᱭ ᱠᱚ ᱰᱟᱝᱨᱟ ᱠᱚᱦᱚ ᱵᱟᱠᱚ ᱡᱚᱢ ᱵᱟᱲᱟ ᱞᱮᱫᱟ ᱥᱮ ᱚᱱᱠᱟ ᱦᱚ ᱵᱟ ᱠᱚ ᱟᱲᱟᱜ ᱵᱟᱲᱟᱣ ᱟᱠᱟᱫ ᱠᱚ ᱛᱟᱦᱮᱱᱟ ᱛᱚ ᱱᱟᱭ ᱱᱟᱯᱟᱭ ᱜᱮ ᱛᱟᱦᱮᱱ ᱛᱟᱭ ᱛᱟᱞᱮᱭᱟ ᱾ ᱛᱟᱝᱛᱮ ᱫᱟ ᱵᱟᱲᱟ ᱠᱮᱫ ᱠᱷᱟᱡ ᱚᱱᱟ ᱟᱹᱜᱩ ᱠᱟᱛᱮᱫ ᱟᱨᱦᱚᱞ ᱞᱮ ᱟᱯᱷᱚᱨ ᱤᱭᱟᱹ ᱨᱚᱦᱚᱭ ᱵᱟᱲᱟ ᱠᱮᱫᱟ ᱾ ᱟᱹᱰᱤ ᱢᱚᱡᱽ ᱜᱮ ᱦᱩᱭᱱᱟ ᱟᱨ ᱟᱞᱮ ᱢᱟ ᱫᱟᱜ ᱠᱷᱟᱹᱛᱤᱨ ᱛᱮ ᱥᱮ ᱰᱷᱮᱨ ᱧᱚᱜ ᱞᱮ ᱨᱚᱦᱚᱭ ᱟᱠᱟᱜ ᱛᱟᱦᱮᱱᱟ ᱾ ᱨᱚᱦᱚᱭ ᱫᱚ ᱵᱚᱞᱮ ᱪᱮᱫ ᱤᱭᱟᱹ ᱛᱩᱫ ᱠᱟᱜ ᱛᱟᱦᱮᱱᱟ ᱛᱚ ᱦᱟᱱᱮ ᱧᱮᱞ ᱵᱮᱱ ᱵᱟᱹᱲᱛᱤ ᱭᱮᱫ ᱛᱟᱦᱮᱱᱟ ᱚ ᱟᱹᱰᱤ ᱫᱚᱢᱮ ᱜᱮ ᱥᱤᱛᱩᱝ ᱠᱮᱫᱟ ᱵᱟᱝ ᱵᱟᱨ ᱫᱤᱱ ᱛᱟᱭᱚᱢ ᱾ ᱛᱚ ᱵᱟᱨ ᱫᱤᱱ ᱨᱮᱜᱮ ᱢᱟᱱᱮ ᱠᱷᱮᱛ ᱨᱮ ᱛᱤᱱᱟᱹᱜ ᱜᱟᱱ ᱛᱟᱦᱮᱸᱠᱟᱱᱟ ᱡᱚᱛᱚ ᱟᱸᱡᱮᱫ ᱪᱟᱵᱟ ᱾ ᱚᱱᱮ ᱚᱱᱠᱟᱛᱮ ᱦᱩᱭᱮᱱ ᱛᱟᱞᱮᱭᱟ ᱾
ᱟ ᱫᱚ ᱦᱚᱜᱼᱝ ᱱᱚᱠᱟ ᱟᱯᱷᱚᱨ ᱠᱚ ᱜᱤᱰᱤ ᱦᱳᱭ ᱞᱮᱱᱟ ᱛᱚ ᱾ ᱟᱫᱚ ᱚᱱᱛᱮ ᱱᱟᱦᱟᱜ ᱚᱱᱠᱟ ᱜᱟᱹᱭ ᱰᱟᱝᱨᱟ ᱠᱚ ᱢᱮᱨᱚᱢ ᱠᱚ ᱚᱱᱛᱮ ᱜᱩᱯᱤ ᱠᱚ ᱪᱟᱞᱟᱜ ᱜᱮᱭᱟ ᱦᱮ
ᱦᱳᱭ
ᱛᱚ ᱩᱱᱠᱦᱚ ᱚᱱᱠᱟ ᱜᱩᱯᱤ ᱠᱚ ᱪᱟᱞᱟᱣ ᱟᱠᱟᱱ ᱟᱠᱷᱟᱱ ᱚᱱᱠᱟ ᱠᱚ ᱛᱟᱨᱮ ᱩᱢᱩᱠ ᱠᱚᱨᱮ ᱠᱚ ᱜᱩᱯᱤ ᱠᱚ ᱚᱱᱟ ᱯᱚᱨ ᱥᱮ ᱜᱟᱹᱪᱷᱤ ᱠᱚ ᱡᱚᱢ ᱮᱫᱟ ᱦᱮᱸᱜ ᱚᱱᱟ ᱠᱚᱫᱚ ᱱᱟᱱᱟᱜ ᱵᱟᱝᱠᱚ ᱧᱮᱞᱮᱫ ᱠᱚᱣᱟ ᱾
ᱦᱳᱭ
ᱟᱫᱚ ᱚᱱᱟ ᱤᱭᱟᱹᱛᱮ ᱱᱮᱥ ᱫᱚ ᱱᱟᱦᱟᱜ ᱚᱱᱠᱟ ᱡᱟᱹᱥᱛᱤ ᱫᱚ ᱵᱟᱝᱞᱮ ᱨᱚᱦᱚᱭ ᱫᱟᱲᱮᱭᱟᱜᱼᱟ ᱪᱮᱫᱟᱜ ᱵᱟᱝᱢᱟ ᱱᱟᱦᱟᱜ ᱚᱱᱠᱟ ᱡᱚᱢ ᱚᱪᱚᱣ ᱟᱠᱟᱫᱼᱟ ᱠᱚ ᱥᱮ ᱾
ᱵᱟᱠᱷᱟᱱ ᱫᱚ ᱡᱟᱹᱥᱛᱤ ᱜᱮ ᱟᱞᱮ ᱫᱚᱞᱮ ᱨᱚᱦᱚᱭ ᱛᱟᱦᱮᱫ ᱥᱮ ᱚᱱᱠᱟ ᱠᱷᱮᱛ ᱠᱚᱦᱚ ᱢᱮᱱᱟᱜ ᱛᱟᱞᱮᱭᱟ ᱡᱟᱹᱥᱛᱤ ᱜᱮ‌ ᱱᱮᱥ ᱫᱚ ᱚᱱᱠᱟ ᱜᱟᱹᱭ ᱰᱟᱝᱨᱟ ᱠᱚᱫᱚ ᱠᱚ ᱡᱚᱢ ᱵᱟᱲᱟᱣ ᱠᱟᱛᱮᱫ ᱱᱟᱦᱟᱜ ᱵᱟᱝ ᱢᱟᱱᱮ ᱨᱚᱦᱚᱭ ᱵᱟᱝ ᱠᱷᱩᱞᱟᱹᱜ ᱛᱟᱞᱮ ᱠᱷᱮᱛ ᱠᱚ ᱟᱨᱪᱮᱫ
ᱦᱳᱭ ᱦᱳᱭ
ᱡᱟᱦᱟᱭ ᱦᱚᱲᱟᱜ ᱛᱟᱭᱚᱢ ᱫᱟᱨᱟᱢ ᱱᱚᱝᱠᱟ ᱧᱟᱢ ᱠᱷᱟᱱ ᱞᱮ ᱮᱸᱰᱮᱠᱷᱟᱱ ᱫᱚ ᱡᱟᱦᱟᱸᱭᱟᱜ ᱦᱚᱭᱛᱚ ᱚᱱᱠᱟ ᱜᱟᱪᱷᱤ ᱠᱚ ᱵᱟᱹᱲᱛᱤᱜ ᱛᱟᱠᱚᱣᱟ ᱩᱱᱠᱩᱣᱟᱜ ᱟᱠᱚ ᱡᱩᱫᱤ ᱠᱚ ᱧᱟᱢᱚᱜ ᱠᱷᱟᱡ ᱥᱮ ᱮᱢᱚᱜ ᱠᱷᱟᱱ ᱠᱚ ᱚᱱᱟ ᱠᱚᱜᱮᱞᱮ ᱨᱚᱦᱚᱭ ᱵᱟᱲᱟᱭᱟ ᱾
ᱦᱩ
ᱚᱱᱠᱟ ᱡᱚᱠᱷᱚᱱ ᱚᱱᱠᱟ ᱵᱟᱝ ᱠᱩᱞᱟᱹᱣ ᱠᱟᱱ ᱛᱟᱞᱮᱭᱟ ᱚᱱᱠᱟ ᱠᱚᱭ ᱠᱟᱜ ᱵᱟᱲᱟᱣ ᱠᱟᱜ ᱠᱚᱣᱟ ᱜᱮᱞᱮ ᱟᱨ ᱮᱢ ᱦᱚᱸᱠᱚ ᱮᱢ ᱠᱟᱱ ᱜᱮᱭᱟ ᱟᱠᱚ ᱦᱚᱸ ᱚᱱᱠᱟ ᱵᱟᱹᱲᱛᱤ ᱞᱮᱱᱠᱷᱟᱱ ᱫᱚ ᱠᱮ ᱥᱮᱭ ᱛᱚ ᱱᱟᱦᱟᱜ ᱚᱱᱟ ᱦᱚᱸ ᱠᱚ ᱛᱩᱫ ᱜᱤᱰᱤ ᱠᱟᱜ-ᱟ ᱥᱮ, ᱚᱸᱰᱮ ᱫᱚ ᱱᱟᱦᱟᱜ ᱟᱠᱚ ᱦᱚᱸ ᱨᱚᱦᱚᱭ ᱦᱩᱭᱩᱜ
ᱟᱞᱮ ᱥᱮᱫ ᱦᱚᱸ ᱵᱚᱞᱮ ᱚᱱᱠᱟ ᱫᱚ ᱛᱚ ᱦᱩᱭ ᱵᱟᱲᱟ ᱟᱠᱟᱱ ᱜᱮᱭᱟ ᱚᱠᱚᱭ ᱠᱚᱣᱟᱜ ᱪᱚᱝ ᱵᱟᱹᱲᱛᱤ ᱞᱮᱱ ᱠᱷᱟᱡ ᱫᱚ ᱮᱢᱚᱜ ᱜᱮᱭᱟ ᱠᱚ ᱮᱢᱚᱜ ᱜᱮᱭᱟ ᱠᱚ᱾ ᱟᱨ ᱟᱞᱮᱭᱟᱜ ᱦᱚᱸ ᱵᱟᱹᱲᱛᱤ ᱞᱮᱱᱠᱷᱟᱡ ᱮᱢᱚᱜ ᱮᱢᱟ ᱠᱚ ᱜᱮᱭᱟᱞᱮ᱾ ᱟᱨ ᱦᱮᱸ ᱵᱚᱞᱮ ᱵᱟᱹᱲᱛᱤᱭᱮᱱᱟ ᱡᱮ ᱮᱢᱟ ᱟᱠᱚᱣᱟᱞᱮ ᱯᱚᱭᱥᱟ ᱞᱮ ᱠᱚᱭ ᱠᱚᱣᱟ ᱚᱱᱠᱟᱱᱟᱜ ᱱᱤᱭᱚᱢ ᱫᱚ ᱵᱟᱹᱱᱩᱜ ᱟᱠᱟᱫᱟ ᱦᱟᱸᱜ᱾ ᱛᱚ ᱟᱠᱚ ᱦᱚᱸ ᱮᱱᱛᱮᱫ ᱵᱟᱠᱚ ᱠᱚᱭ ᱵᱟᱲᱟᱞᱮ ᱜᱮᱭᱟ ᱟᱨ ᱟᱵᱚ ᱢᱟ ᱛᱮ ᱢᱟᱹᱱᱢᱤ ᱠᱟᱱᱟ ᱵᱚᱱ ᱡᱮᱦᱮᱛᱩ ᱢᱟᱹᱱᱢᱤ ᱜᱮ ᱡᱩᱫᱤ ᱢᱟᱹᱱᱢᱤ ᱵᱟᱵᱚᱱ ᱜᱚᱲᱚ ᱟᱠᱚᱣᱟ ᱛᱚ ᱚᱠᱚᱭ ᱵᱚᱱ ᱜᱚᱲᱚᱠᱚᱣᱟ ᱛᱚ ᱚᱱᱮ ᱚᱱᱟ ᱦᱚᱸ ᱢᱤᱫᱴᱮᱱ ᱠᱟᱛᱷᱟ ᱟᱨ ᱟᱞᱮ ᱴᱚᱞᱟ ᱨᱮᱦᱚᱸ ᱚᱱᱠᱟᱜᱮ ᱱᱟᱯᱟᱭ ᱱᱟᱯᱟᱭ ᱜᱮ ᱟᱹᱰᱤ ᱦᱚᱲ ᱢᱮᱱᱟᱜ ᱠᱚᱣᱟ ᱜᱚᱲᱚ ᱜᱚᱯᱚᱲᱚ ᱡᱚᱝᱟᱱ ᱜᱮᱭᱟᱞᱮ ᱡᱚᱛᱚᱣᱟᱜ ᱠᱷᱮᱛᱨᱚ ᱛᱮᱜᱮ ᱾ ᱪᱟᱣᱞᱮ ᱛᱮᱦᱚᱸ ᱵᱮᱱ ᱢᱮᱱ ᱥᱮ ᱩᱛᱩ ᱡᱤᱞ ᱠᱚ ᱛᱮᱦᱚᱸ ᱵᱮᱱ ᱢᱮᱱ,
ᱦᱮᱸ,
ᱥᱮ ᱴᱟᱠᱟ ᱯᱚᱭᱥᱟ ᱫᱚ ᱦᱚᱭᱛᱚ ᱩᱱᱟᱹᱜ ᱫᱚ ᱦᱟᱸᱜ ᱵᱟᱹᱱᱩᱜ ᱛᱟᱞᱮᱭᱟ, ᱮᱱᱦᱚᱸ ᱠᱤᱪᱷᱩ ᱜᱟᱱ ᱛᱷᱚᱲᱟ ᱜᱟᱱ ᱡᱚᱫᱤ ᱚᱱᱠᱟ ᱵᱤᱥᱥᱳᱥ ᱵᱤᱥᱥᱳᱥ ᱯᱟᱹᱛᱭᱟᱹᱣ ᱣᱟᱱ ᱦᱚᱲ ᱫᱚ ᱦᱟᱸᱜ ᱠᱟᱯᱷᱤ ᱜᱟᱱ ᱞᱮ ᱜᱚᱲᱚ ᱡᱚᱝᱟᱱ ᱜᱮᱭᱟ᱾ ᱴᱟᱠᱟ ᱯᱚᱭᱥᱟ ᱠᱚᱛᱮ ᱦᱟᱹᱵᱤᱡ ᱦᱚᱸ᱾
ᱦᱮᱸ ᱚᱱᱠᱟ ᱜᱚᱲᱚ ᱜᱚᱯᱚᱲᱚ ᱡᱚᱝᱟᱜ ᱦᱚᱸ ᱱᱟᱯᱟᱭ ᱜᱮᱭᱟ᱾ ᱡᱟᱦᱟᱸ ᱠᱚ ᱞᱟᱹᱭ ᱱᱚᱜ-ᱚᱱᱠᱟ ᱦᱩᱲᱩ ᱨᱚᱦᱚᱭ ᱠᱷᱚᱱ ᱦᱟᱸᱜ ᱚᱱᱠᱟ ᱛᱤᱱᱟᱹᱜ ᱜᱟᱱ ᱦᱚᱲ ᱫᱚ ᱠᱚᱣᱟ ᱥᱮ ᱪᱮᱫ ᱦᱮᱸ, ᱚᱱᱟ ᱠᱚᱫᱚ
ᱩᱱᱠᱩ ᱫᱚ
ᱱᱚᱝᱠᱟ ᱜᱚᱲᱚᱜ ᱡᱮ ᱟᱢ ᱵᱟᱨ ᱫᱤᱱ ᱜᱚᱲᱚ ᱟᱹᱧ ᱢᱮ ᱥᱮ ᱤᱧᱦᱚᱸ ᱵᱟᱨ ᱫᱤᱱ ᱤᱧ ᱜᱚᱲᱚᱣᱟᱢᱟ ᱾ ᱦᱮᱸ, ᱱᱚᱜ-ᱚ ᱱᱚᱝᱠᱟ ᱟᱞᱮ ᱥᱮᱫ ᱫᱚ ᱧᱮᱞ ᱵᱟᱲᱟᱜ ᱜᱮᱭᱟ ᱦᱚᱭᱛᱳ ᱩᱱᱤ ᱡᱮᱫᱤᱱ ᱱᱚᱜ-ᱚ ᱱᱚᱝᱠᱟ ᱦᱩᱲᱩᱭ ᱨᱚᱦᱚᱭ ᱜᱚᱲᱚ ᱟᱫᱮᱭᱟ ᱮᱢᱚᱱ ᱫᱚ ᱱᱟᱦᱟᱜ ᱚᱱᱠᱟ ᱩᱱᱠᱩ ᱥᱮᱫ ᱨᱮᱜᱮ ᱫᱟᱜ ᱢᱟᱹᱲᱤ ᱥᱮ ᱫᱟᱠᱟᱭ ᱡᱚᱢ ᱛᱮᱜᱮ ᱠᱷᱚᱱ ᱟᱞᱮ ᱠᱚ ᱜᱚᱲᱚ ᱟᱞᱮᱭᱟ ᱚᱱᱠᱟ ᱦᱚᱸ ᱟᱞᱮ ᱦᱚᱸ ᱚᱱᱠᱟ ᱫᱟᱜ ᱢᱟᱹᱰᱤ ᱫᱟᱠᱟ ᱠᱚᱞᱮ ᱮᱢᱟ ᱠᱚ ᱜᱮᱭᱟ ᱦᱮᱸ᱾ ᱟᱨ ᱚᱱᱠᱟ ᱡᱚᱠᱷᱚᱱ ᱨᱚᱦᱚᱭ ᱠᱚ ᱢᱩᱪᱟᱹᱫᱚᱜ-ᱟ ᱛᱚᱠᱷᱚᱱ ᱫᱚ ᱱᱟᱸᱜ ᱚᱱᱠᱟ ᱱᱟᱜ ᱦᱳᱭᱛᱳ ᱢᱤᱫᱴᱟᱝ ᱜᱟᱱ ᱥᱤᱢ ᱞᱮ ᱜᱚᱡ ᱠᱮᱫᱮ ᱜᱮ ᱟᱨ ᱵᱟᱝᱠᱷᱟᱱ ᱫᱚ ᱚᱱᱠᱟ ᱥᱤᱢ ᱡᱤᱞ ᱠᱚᱞᱮ ᱟᱹᱜᱩ ᱠᱮᱫ ᱜᱮ ᱾ ᱟᱫᱚ ᱟᱞᱮ ᱫᱚ ᱚᱱᱠᱟ ᱢᱤᱫ ᱛᱮᱞᱮ ᱡᱚᱢ ᱧᱩ ᱠᱮᱫ ᱜᱮ ᱾ ᱦᱮᱸ ᱦᱚᱸᱜᱼᱚ ᱱᱚᱣᱟ ᱜᱮ ᱟᱵᱚ ᱢᱟᱹᱱᱢᱤ ᱡᱤᱭᱚᱱ ᱨᱮ ᱫᱚ ᱚᱱᱠᱟ ᱜᱚᱲᱚ ᱜᱚᱯᱚᱲᱚ ᱥᱮ ᱟᱵᱚ ᱥᱚᱢᱟᱡᱽ ᱨᱮᱱ ᱦᱚᱲᱜᱮ ᱜᱮ ᱡᱟᱹᱥᱛᱤ ᱠᱟᱭᱛᱮᱧ ᱧᱮᱞ ᱟᱠᱟᱜ ᱠᱚᱣᱟ ᱛᱚᱵᱮ ᱚᱱᱟ ᱠᱚᱫᱚ ᱧᱮᱞ ᱠᱟᱛᱮ ᱟᱹᱰᱤ ᱱᱟᱯᱟᱭᱤᱧ ᱵᱩᱡᱷᱟᱹᱣ ᱜᱮᱭᱟ ᱦᱮᱸ᱾
ᱦᱳᱭ ᱟᱞᱮ ᱦᱚᱸ ᱡᱮᱞᱮᱠᱟ ᱵᱮᱱ ᱢᱮᱱᱟ ᱡᱮ ᱱᱤᱭᱟᱹ ᱫᱷᱟᱣ ᱜᱮ ᱢᱟᱱᱮ ᱟᱞᱮ ᱦᱚᱸ ᱚᱱᱠᱟᱜᱮ ᱵᱟᱞᱮ ᱢᱮᱛᱟᱜ ᱠᱚ ᱛᱟᱦᱮᱸᱱᱟ ᱛᱚ ᱟᱠᱚ ᱛᱮᱜᱮ ᱢᱟᱱᱮ ᱜᱟᱪᱮ ᱛᱩᱫ ᱜᱚᱲᱚ ᱠᱚ ᱦᱮᱡ ᱮᱱᱟ᱾ ᱦᱮᱡ ᱱᱟᱠᱩ ᱯᱷᱩᱞᱟᱹᱜ ᱱᱟᱠᱩ ᱛᱚ ᱟᱹᱰᱤ ᱨᱟᱹᱥᱠᱟᱹ ᱨᱮᱭᱟᱜ ᱢᱤᱫᱴᱮᱱ ᱠᱟᱛᱷᱟ, ᱵᱤᱱᱟᱹ ᱢᱮᱱᱛᱮ ᱥᱮ ᱟᱠᱚ ᱛᱮᱜᱮ ᱦᱮᱡ ᱠᱟᱛᱮᱫ ᱠᱚ ᱛᱩᱫ ᱜᱚᱲᱚ ᱵᱟᱲᱟ ᱟᱫ ᱞᱮᱭᱟ ᱟᱨ ᱦᱳᱭ ᱱᱤᱭᱟᱹ ᱠᱟᱛᱷᱟ ᱫᱚ ᱥᱟᱹᱨᱤᱜᱮ ᱥᱤᱠᱟᱨ ᱟᱞᱮ ᱡᱮ ᱩᱱᱠᱩ ᱠᱚ ᱜᱚᱲᱚᱣᱟᱜ ᱞᱮ ᱠᱷᱟᱹᱛᱤᱨ ᱛᱮ ᱢᱟᱱᱮ ᱩᱥᱟᱹᱨᱟ ᱛᱮᱞᱮ ᱛᱩᱫ ᱵᱟᱲᱟ ᱜᱚᱫ ᱠᱮᱫᱟ ᱥᱮᱞᱮ ᱨᱚᱦᱚᱭ ᱵᱟᱲᱟ ᱜᱚᱫ ᱠᱮᱫᱟ ᱾ ᱟᱨ ᱚᱱᱠᱟᱜᱮ ᱢᱮᱜ ᱟᱹᱞᱤᱧ ᱢᱤᱫᱴᱮᱱ ᱟᱸ ᱥᱚᱢᱯᱚᱨᱠᱚ ᱞᱮᱠᱟᱱᱮ ᱫᱟᱫᱟ ᱦᱩᱭᱩᱜ-ᱟᱭ ᱛᱷᱚᱲᱟᱜᱟᱱ ᱢᱟᱱᱮ ᱠᱚᱲᱚᱥ ᱧᱚᱜ ᱜᱮᱭᱟᱭ ᱛᱚᱵᱮ ᱡᱮᱵᱷᱟᱵᱽ ᱟᱡ ᱟᱠᱤᱱ ᱵᱟᱞᱟ ᱦᱚᱲ ᱜᱮ ᱜᱟᱹᱪᱷᱤ ᱛᱩᱫ ᱦᱚᱸ ᱥᱮ ᱦᱩᱲᱩ ᱨᱚᱦᱚᱭ ᱦᱚᱸ ᱛᱚ ᱩᱱᱤ ᱫᱟᱫᱟ ᱦᱚᱸ ᱯᱤᱰᱷᱟᱹ ᱟᱲᱮ ᱠᱚ ᱟᱛᱮᱫ ᱠᱟᱹᱯᱷᱤ ᱜᱟᱱ ᱜᱮ ᱮᱱᱛᱮ ᱵᱟᱨ ᱫᱤᱱ ᱵᱟᱝ ᱫᱚ ᱯᱮ ᱫᱤᱱᱮ ᱜᱚᱲᱚᱣᱟᱜ ᱞᱮᱭᱟ᱾ ᱛᱚ ᱩᱱ ᱥᱚᱢᱚᱭ ᱦᱚᱭᱛᱚ ᱟᱹᱠᱤᱱᱟᱜ ᱦᱚᱸ ᱠᱟᱹᱢᱤ ᱵᱟᱝ ᱛᱟᱦᱮᱸ ᱠᱟᱱᱟ ᱵᱟᱝ?
ᱦᱩᱸ᱾
ᱟᱫᱚ ᱚᱱᱮ ᱚᱱᱠᱟ ᱟᱫᱚ ᱡᱚᱢ ᱧᱩ ᱫᱚ ᱱᱚᱛᱮᱜ ᱱᱟᱰᱮ ᱟᱞᱮᱴᱷᱮᱡ ᱜᱮᱠᱤᱱ ᱡᱚᱢ ᱧᱩ ᱵᱟᱲᱟ ᱠᱮᱫᱟ᱾
ᱟᱨ ᱚᱲᱟᱜ ᱥᱩᱨ ᱥᱩᱨ ᱛᱮ ᱟᱞᱮ ᱴᱷᱮᱡ ᱫᱚ ᱟᱨ ᱵᱟᱹᱠᱤᱱ ᱛᱟᱦᱮᱸ ᱵᱟᱲᱟ ᱞᱮᱱᱟ ᱟᱫᱚ ᱡᱚᱢ ᱧᱩ ᱵᱟᱲᱟ ᱠᱟᱛᱮ ᱚᱲᱟᱜ ᱨᱮᱠᱤᱱ ᱪᱟᱞᱟᱣᱱᱟ᱾ ᱟᱨ ᱚᱱᱮ ᱚᱱᱠᱟ ᱵᱤᱱᱟᱹ ᱦᱚᱦᱚ ᱛᱮ ᱥᱮ ᱵᱤᱱᱟᱹ ᱢᱮᱱᱛᱮ ᱟᱹᱠᱤᱱ ᱦᱮᱡ ᱞᱮᱱᱟᱠᱤᱱ ᱟᱹᱰᱤ ᱱᱟᱭ ᱱᱟᱯᱟᱭ ᱱᱟᱯᱟᱭ ᱜᱮ ᱵᱩᱡᱷᱟᱹᱣ ᱵᱟᱲᱟᱭᱱᱟ ᱚᱵᱚᱥᱥᱳᱭ ᱢᱤᱫ ᱫᱤᱱ ᱫᱚ ᱦᱟᱸᱜ ᱞᱮ ᱦᱚᱦᱚᱣᱟᱜ ᱠᱤᱱ ᱛᱟᱦᱮᱱᱟ᱾ ᱛᱟᱞᱟ ᱦᱤᱞᱳᱜ ᱫᱚ ᱦᱟᱸᱜ᱾ ᱟᱨ ᱯᱟᱥᱮᱫ ᱩᱱ ᱦᱤᱞᱚᱜ ᱫᱚ ᱯᱟᱥᱮᱫ ᱜᱟᱹᱞᱛᱤ ᱛᱮᱜᱮ ᱦᱟᱸᱜ ᱞᱮ ᱦᱚᱦᱚᱣᱟᱜ ᱠᱤᱱ ᱛᱟᱦᱮᱱᱟ ᱪᱮᱫᱟᱜ ᱥᱮ ᱥᱮ ᱟᱞᱮ ᱦᱚᱸ ᱢᱟᱱᱮ
ᱠᱟᱹᱢᱤ ᱢᱟ ᱮᱛᱮᱫ ᱡᱟᱹᱥᱛᱤ ᱜᱮ ᱢᱮᱱᱟᱜᱼᱟ ᱛᱚ ᱮᱠᱮᱱ ᱚᱲᱟᱜ ᱨᱮᱱ ᱦᱚᱲ ᱢᱚᱛᱚ ᱚᱱᱟᱛᱮ ᱵᱟᱝ ᱦᱩᱭᱩᱜ ᱠᱟᱱᱟ ᱦᱟᱸᱜ᱾ ᱟᱫᱚ ᱟᱠᱵᱟᱠᱟᱣ ᱧᱚᱜ ᱱᱟᱞᱮ ᱪᱮᱞᱮ ᱵᱟᱝᱫᱚ ᱪᱮᱫ ᱞᱮᱠᱟ ᱛᱚ ᱟᱫᱚ ᱦᱟᱸᱜ ᱚᱱᱠᱟ ᱜᱮ ᱦᱟᱸᱜ ᱜᱤᱫᱽᱨᱟᱹ ᱠᱚ ᱦᱟᱱᱰᱮ ᱠᱩᱞ ᱵᱟᱲᱟ ᱠᱟᱜ ᱠᱚᱣᱟ ᱫᱚᱥᱮ ᱦᱚᱦᱚ ᱟᱹᱜᱩᱠᱤᱱ ᱵᱮᱱ᱾ ᱟᱫᱚ ᱦᱚᱭᱛᱮ ᱯᱟᱨᱮ ᱩᱱᱠᱤᱱᱟᱜ ᱠᱟᱹᱢᱤ ᱵᱟᱝ ᱥᱟᱹᱛ ᱠᱟᱱ ᱛᱟᱦᱮᱱᱟ ᱵᱟᱝ ᱚᱲᱟᱜ ᱨᱮ ᱚᱱᱟ ᱠᱷᱟᱹᱛᱤᱨ ᱛᱮᱫᱚ ᱠᱤᱱ ᱟᱨ ᱦᱤᱡᱩᱜ ᱠᱟᱱ ᱛᱟᱦᱮᱱᱟ᱾ ᱟᱫᱚ ᱢᱟᱱᱮ ᱟᱞᱮ ᱦᱚᱸ ᱱᱚᱝᱠᱟᱱ ᱚᱵᱚᱥᱛᱷᱟ ᱨᱮᱞᱮ ᱠᱩᱞᱠᱟᱠᱤᱱᱟ ᱩᱱᱠᱤᱱ ᱦᱚᱸ ᱡᱟᱱᱤᱡ ᱵᱟᱠᱤ ᱠᱟᱹᱢᱤ ᱥᱟᱹᱛ ᱵᱟᱲᱟ ᱠᱟᱛᱮᱫ ᱠᱤᱱ ᱦᱮᱡ ᱠᱚᱜᱼᱟ ᱟᱫᱚ ᱛᱷᱚᱲᱟ ᱜᱟᱱ ᱞᱟᱡᱟᱣ ᱯᱟᱲᱟ ᱜᱮ ᱟᱹᱭᱠᱟᱹᱣ ᱮᱱᱟ ᱛᱚ ᱡᱟᱭᱦᱳᱠ ᱟᱫᱚ ᱯᱨᱟᱭ ᱱᱤᱡᱮᱨ ᱱᱤᱡᱮᱨ ᱦᱚᱲ ᱠᱟᱱ ᱞᱮᱠᱟ ᱛᱮᱞᱮ ᱚᱱᱠᱟ ᱤᱭᱟᱹ ᱠᱟᱛᱮᱫ ᱵᱟᱝ ᱠᱟᱱᱟ ᱩᱱᱟᱹᱜ ᱤᱭᱟᱹ ᱠᱟᱛᱮ ᱵᱟᱞᱮ ᱥᱟᱵ ᱵᱟᱲᱟ ᱞᱮᱫᱟ᱾
ᱦᱩᱸᱦᱩᱸ ᱚᱱᱟ ᱦᱚᱸ ᱠᱟᱱ ᱜᱮᱭᱟ ᱚᱱᱠᱟ᱾ ᱟᱨ ᱱᱚᱝᱠᱟ ᱮᱴᱟᱜ ᱦᱚᱲ ᱦᱚᱸ ᱡᱩᱫᱤ ᱱᱟᱦᱟᱜ ᱥᱮ ᱠᱟᱹᱢᱤᱱ ᱠᱩᱥᱤ ᱢᱩᱱᱤᱥ ᱛᱚ ᱩᱱᱠᱩ ᱠᱚᱦᱚᱸ ᱦᱚᱦᱚ ᱟᱠᱚ ᱨᱮᱦᱚᱸᱛᱚ ᱚᱱᱠᱟ ᱯᱩᱭᱥᱟᱹ ᱠᱚ ᱮᱢ ᱟᱨ ᱟᱵᱚ ᱦᱚᱸ ᱚᱱᱠᱟ ᱠᱟᱹᱢᱤ ᱡᱚᱝ ᱯᱩᱭᱥᱟᱹ ᱦᱚᱲ ᱠᱟᱱ ᱜᱮᱭᱟᱵᱚᱱ᱾ ᱦᱮᱸ ᱚᱱᱠᱟ ᱟᱵᱚ ᱠᱚᱦᱚᱸ ᱵᱟᱵᱚᱱ ᱠᱟᱹᱢᱤ ᱞᱮᱠᱷᱟᱡ ᱫᱚ ᱯᱩᱭᱥᱟᱹ ᱠᱚᱦᱚᱸ ᱚᱠᱟ ᱨᱮᱵᱚᱱ ᱧᱟᱢᱟ᱾ ᱛᱟᱦᱚᱞᱮ ᱟᱵᱚ ᱫᱚ ᱚᱱᱠᱟ ᱜᱚᱲᱚᱼ ᱜᱚᱯᱚᱲᱚ ᱜᱮ ᱱᱟᱯᱟᱭᱚᱜ ᱛᱟᱵᱚᱱᱟ᱾
ᱦᱳᱭ ᱜᱚᱲᱚ ᱜᱚᱯᱚᱲᱚ ᱫᱚ ᱮᱱᱛᱮᱫ ᱛᱟᱦᱮᱱ ᱡᱟᱹᱨᱩᱲ ᱜᱮᱭᱟ ᱟᱨ ᱜᱚᱲᱚ-ᱜᱚᱯᱚᱲᱚ ᱜᱮ ᱢᱤᱫᱴᱮᱱ ᱟᱹᱰᱤ ᱢᱟᱨᱟᱝ᱾ ᱜᱩᱱ ᱵᱚᱱ ᱢᱮᱱ ᱫᱟᱲᱮᱭᱟᱜᱼᱟ᱾
ᱦᱩᱸ ᱛᱚ ᱢᱮᱱᱠᱷᱟᱱ ᱡᱟᱦᱟᱸ ᱞᱮᱠᱟ ᱧᱮᱞᱚᱜ ᱠᱟᱱᱟ ᱚᱱᱠᱟ ᱡᱚᱛᱚ ᱦᱚᱲ ᱫᱚ ᱢᱟᱱᱮ ᱵᱟᱝᱠᱚ ᱵᱩᱡᱟ ᱡᱮ ᱜᱚᱲᱚ ᱜᱚᱯᱚᱲᱚ ᱞᱮᱠᱷᱟᱡ ᱱᱟᱯᱟᱭ ᱠᱚᱜᱼᱟ᱾ ᱦᱮᱸ ᱟᱫᱚ ᱩᱱᱠᱩ ᱫᱚᱠᱚ ᱞᱟᱹᱭᱟ ᱤᱧ ᱫᱚ ᱟᱢᱟᱜ ᱦᱩᱲᱩ ᱨᱚᱦᱚᱭᱤᱧ ᱪᱟᱞᱟᱜᱼᱟ ᱤᱧ ᱫᱚ ᱦᱩᱸᱥᱮ ᱠᱟᱹᱣᱰᱤ ᱜᱤᱧ ᱦᱟᱛᱟᱣᱟ ᱦᱚᱸᱜᱼᱚᱸ ᱱᱚᱝᱠᱟ ᱦᱳᱭ ᱢᱮᱱᱟᱜ ᱠᱚᱜᱮᱭᱟ ᱱᱟᱦᱟᱜ ᱢᱤᱫ ᱵᱟᱨᱭᱟ ᱫᱚ ᱦᱮᱸ
ᱟᱫᱚ ᱱᱚᱣᱟ ᱜᱮᱵᱚᱱ ᱢᱮᱱ ᱢᱮᱱᱟ ᱡᱮ ᱪᱮᱫ ᱞᱮᱠᱟ ᱵᱚᱱ ᱠᱟᱹᱢᱤᱭᱟ ᱪᱮᱫ ᱞᱮᱠᱟ ᱵᱚᱱ ᱟᱪᱟᱨ ᱵᱮᱵᱚᱦᱟᱨᱟ ᱛᱚ ᱟᱨ ᱨᱤᱯᱞᱟᱭ ᱨᱮᱥᱮ ᱯᱷᱚᱞ ᱚᱱᱩᱡᱟᱭᱤ ᱛᱮᱦᱟᱸᱜ ᱚᱱᱠᱟ ᱜᱮᱵᱚᱱ ᱧᱟᱢ ᱤᱫᱤᱭᱟ᱾ ᱱᱤᱛᱚᱜ ᱡᱮᱞᱮᱠᱟ ᱟᱹᱵᱤᱱ ᱦᱚᱭᱛᱚ ᱪᱮᱫ ᱠᱚ ᱪᱚᱝ ᱠᱷᱮᱛᱨᱚ ᱨᱮ ᱦᱟᱸᱜ ᱞᱤᱧ ᱜᱚᱲᱚ ᱟᱵᱤᱱᱟ ᱠᱟᱹᱢᱤ ᱠᱟᱹᱥᱢᱤ ᱠᱚᱨᱮ ᱛᱚ ᱟᱵᱮᱱ ᱦᱚᱸ ᱚᱴᱳᱢᱮᱴᱤᱠ᱾ ᱴᱤᱠᱟ ᱦᱩᱫᱤᱥᱚᱜ ᱟᱵᱮᱱ ᱡᱮ ᱦᱚᱭ ᱟᱹᱞᱤᱧ ᱞᱟᱹᱜᱤᱫ ᱟᱹᱞᱤᱧᱮ ᱜᱚᱲᱚᱭᱟᱜ ᱟᱹᱞᱤᱧᱟ ᱛᱚ ᱟᱹᱞᱤᱧ ᱪᱤᱠᱟᱹᱛᱮ ᱵᱟᱹᱞᱤᱧ ᱜᱚᱲᱚᱣᱟᱭᱟ᱾ ᱛᱳ ᱟᱵᱮᱱᱟᱜ ᱡᱟᱦᱟᱸ ᱛᱤᱱᱟᱹᱜ ᱜᱮᱯᱮ ᱠᱟᱹᱢᱤ ᱛᱟᱦᱮᱱ ᱦᱚᱭᱛᱳ ᱢᱤᱫ ᱫᱤᱱ ᱦᱤᱞᱳᱜ ᱦᱩᱫᱤᱥ ᱠᱟᱛᱮ ᱾ ᱵᱮᱱ ᱥᱚᱢᱚᱭ ᱵᱮᱱ ᱩᱰᱩᱠ ᱫᱟᱲᱮᱭᱟᱜᱼᱟ, ᱡᱮ ᱢᱤᱫᱼᱼ ᱫᱤᱱ ᱦᱤᱞᱳᱜ ᱜᱚᱲᱚᱠᱤᱱᱟ ᱮᱠᱟᱞᱛᱮ ᱵᱤᱱᱟᱹ ᱜᱚᱲᱚ ᱠᱟᱛᱮᱫ ᱫᱚ ᱦᱟᱸᱜ ᱵᱟᱵᱮᱱ ᱛᱟᱦᱮᱱᱟ ᱾ ᱴᱷᱤᱠ ᱚᱱᱠᱟᱟᱜᱮ ᱢᱟᱱᱮ ᱟᱹᱞᱤᱧ ᱦᱚᱸ ᱟᱵᱮᱱ ᱠᱷᱮᱛᱨᱚ ᱨᱮᱱ ᱾ ᱟᱵᱮᱱ ᱡᱮᱞᱮᱠᱟ ᱵᱮᱱ ᱜᱚᱲᱚ ᱟᱹᱞᱤᱧᱟ ᱛᱚ ᱟᱹᱞᱤᱧ ᱦᱚᱸ ᱚᱱᱠᱟᱜᱮ ᱾ ᱡᱟᱦᱟᱸ ᱛᱤᱱᱟᱹᱜ ᱵᱮᱥᱛᱚ ᱨᱮᱤᱧ ᱛᱟᱦᱮᱱ ᱢᱤᱫ ᱫᱤᱱ ᱵᱟᱝ ᱫᱚ ᱢᱤᱫ ᱫᱤᱱ ᱦᱟᱸᱜ ᱠᱟᱹᱢᱤ ᱡᱟᱦᱟᱸ ᱛᱤᱱᱟᱹᱜ ᱛᱟᱦᱮᱱ ᱾ ᱱᱮ ᱥᱚᱢᱚᱭ ᱩᱰᱩᱠ ᱠᱟᱛᱮ ᱞᱤᱧ ᱜᱚᱲᱚ ᱵᱤᱱᱟ, ᱟᱨ ᱮᱢᱚᱱ ᱡᱩᱫᱤ ᱞᱤᱧ ᱛᱟᱦᱮᱸ ᱞᱮᱱᱠᱷᱟᱱ ᱾ ᱢᱟᱞᱤᱧ ᱜᱚᱲᱚᱵᱱ ᱜᱮᱭᱟ ᱚᱱᱟ ᱢᱟ ᱮᱛ ᱡᱟᱦᱟᱱ ᱠᱟᱛᱷᱟ ᱵᱟᱝ ᱠᱟᱱᱟ ᱾ ᱛᱚ ᱚᱱᱮ ᱚᱱᱠᱟ, ᱛᱚ ᱠᱟᱛᱷᱟ ᱫᱚ ᱠᱟᱱᱟ ᱚᱠᱚᱭ ᱠᱚᱼᱼ ᱠᱩ ᱵᱩᱡᱷᱟᱹᱣᱟ ᱩᱱᱠᱩ ᱫᱚ ᱱᱟᱯᱟᱭ ᱜᱮ ᱟᱨ ᱵᱟᱠᱚ ᱵᱩᱡᱷᱟᱹᱣ ᱫᱚ ᱮᱱᱛ ᱚᱱᱟ ᱫᱚ ᱾ ᱟᱠᱚᱣᱟᱜ ᱠᱟᱱᱟ ᱢᱟᱱᱮ, ᱡᱮᱞᱮᱠᱟ ᱟᱠᱚ ᱵᱟᱠᱚ ᱜᱚᱲᱚ ᱠᱷᱟᱡ ᱟᱯᱱᱟᱨ ᱦᱚᱸ ᱾ ᱟᱯᱱᱟᱨᱟᱜ ᱦᱚᱸ ᱦᱩᱫᱤᱥ ᱦᱤᱡᱩᱜᱼᱟ ᱛᱚ ᱦᱮᱸ ᱟᱡ ᱵᱟᱭ ᱜᱚᱲᱚ ᱞᱮᱱᱟ ᱟᱯᱱᱟᱨ ᱫᱚ ᱟᱨ ᱚᱠᱟ ᱞᱮᱠᱟᱛᱮᱢ ᱜᱚᱲᱚᱣᱭᱟ ᱾
ᱦᱩᱸ ᱚᱱᱟ ᱠᱟᱛᱼᱼ ᱜᱮ ᱟᱞᱮ ᱥᱮᱫ ᱫᱚ ᱦᱚᱸ ᱚᱝᱠᱟ ᱡᱟᱦᱟᱸ ᱞᱮᱠᱟ ᱧᱮᱞᱚᱜ ᱠᱟᱱᱟ ᱱᱮᱛᱟᱨ ᱫᱚ ᱚᱱᱠᱟ ᱾ ᱰᱟᱝᱜᱨᱟ ᱥᱮ ᱠᱟᱰᱟ ᱱᱟᱦᱮᱞ ᱚᱱᱠᱟ ᱾ ᱛᱮᱫᱚ ᱱᱟᱦᱟᱜ ᱵᱟᱝ ᱠᱚ ᱥᱤ ᱚᱪᱚᱭᱮᱫᱟ ᱦᱮᱸ ᱾ ᱱᱮᱛᱟᱨ ᱫᱚ ᱡᱟᱥᱛᱤ ᱠᱟᱭᱛᱮ ᱱᱚᱜᱼᱚᱭ ᱢᱤᱥᱤᱱ ᱥᱮ ᱚᱱᱠᱟ ᱴᱨᱟᱠᱴᱟᱨ ᱥᱮ ᱨᱩᱴᱟᱨ ᱱᱚᱜᱼ ᱠᱚᱼᱼ ᱠᱚ ᱩᱰᱩᱠ ᱠᱟᱱᱟ ᱛᱚ ᱛᱚ ᱦᱚᱜᱼ ᱱᱚᱣᱟ ᱾ ᱩᱱ ᱛᱮᱜᱮ ᱟᱞᱮᱥᱮᱫ ᱫᱚ ᱡᱟᱹᱥᱛᱤ ᱠᱟᱭ ᱛᱮᱠᱚ ᱠᱩ ᱥᱤ ᱦᱚᱪᱚᱭᱮᱫᱟ ᱥᱮᱼᱼ ᱱᱟᱦᱟᱜ ᱚᱱᱟ ᱛᱮᱫᱚ ᱟᱲᱮ ᱞᱟᱜ ᱥᱮ ᱡᱟᱦᱟᱸᱵᱤᱴ ᱾ ᱛᱟᱸ ᱢᱟᱜ ᱵᱚᱱ ᱢᱮᱛᱟᱜ ᱠᱟᱱᱟ᱾ ᱦᱩᱸ ᱚᱱᱟ ᱠᱷᱚᱱ ᱦᱟᱜ ᱚᱱᱟᱛᱮ ᱥᱩᱵᱤᱫᱷᱟ ᱦᱩᱭᱩᱜ ᱠᱟᱱᱟ ᱾ ᱟᱵᱚ ᱢᱟᱹᱱᱢᱤ ᱠᱷᱟᱴᱟᱜ ᱵᱟᱝ ᱦᱩᱭᱩᱜ ᱠᱟᱱ ᱛᱟᱵᱚᱱᱟ ᱦᱩᱸ ᱚᱱᱟ ᱥᱟᱶᱛᱮᱼᱼ ᱱᱟᱜ ᱱᱮᱛᱟᱨ ᱫᱚ ᱚᱱᱠᱟ ᱾ ᱦᱩᱲᱩ ᱨᱚᱦᱚᱭ ᱢᱤᱥᱤᱱ ᱠᱚᱦᱚᱸ ᱩᱰᱩᱠ ᱟᱠᱟᱱᱟ ᱥᱮ ᱚᱱᱠᱟ ᱦᱳᱲᱳ ᱤᱨ ᱦᱮᱸ ᱾ ᱥᱮ ᱚᱱᱠᱟ ᱠᱷᱮᱛ ᱠᱚᱨᱮ ᱦᱩᱲᱩ ᱤᱨᱥᱼᱼ ᱚᱱᱠᱟ ᱫᱟᱛᱞᱟᱦᱟᱛᱮ ᱡᱟᱦᱟᱸ ᱞᱮᱠᱟ ᱥᱮᱫᱟᱭ ᱦᱚᱲ ᱚᱱᱠᱟ ᱢᱟᱱᱮ ᱥᱮ ᱠᱤᱪᱷᱩ ᱾ ᱫᱤᱱ ᱢᱟᱲᱟᱝ ᱜᱮ ᱚᱱᱠᱟ ᱧᱮᱞᱚᱜ ᱠᱟᱱ ᱛᱟᱦᱮᱸ ᱥᱮᱛᱟᱜ ᱨᱮᱦᱚᱸ ᱥᱮ ᱫᱟᱜ ᱢᱟᱹᱲᱤ ᱠᱚ ᱡᱚᱢ ᱵᱟᱲᱟ ᱾ ᱛᱮ ᱫᱟᱛᱨᱚᱢ ᱚᱱᱠᱟ ᱦᱩᱲᱩ ᱤᱨᱚᱜ ᱠᱚᱠᱚ ᱪᱟᱞᱟᱜ ᱠᱟᱱ ᱛᱟᱦᱮᱸᱫ ᱡᱟᱦᱟᱸᱭ ᱚᱱᱠᱟ ᱾